ᱡᱚᱦᱟᱨ ᱜᱤ ᱾
ᱦᱳᱭ ᱡᱚᱦᱟᱨ ᱜᱮ ᱜᱚᱢᱠᱮ ᱾
ᱪᱮᱫ ᱠᱚ ᱪᱮᱠᱟ ᱵᱟᱲᱟᱭ ᱦᱩᱭᱩᱜ ᱠᱟᱱᱟ?
ᱛᱟᱦᱚᱞᱮ ᱦᱩᱸ ᱱᱟᱦᱟᱜ ᱾ ᱱᱚᱜᱼᱚᱭ ᱮᱠᱷᱚᱱ ᱫᱚ ᱦᱟᱸᱜ ᱦᱩᱲᱩ ᱨᱚᱦᱚᱭ ᱠᱚ ᱪᱟᱹᱞᱩᱜ ᱠᱟᱱᱟ ᱾
ᱚ ᱾
ᱦᱩᱛᱩᱢ ᱯᱷᱟᱨᱪᱟ ᱵᱟᱲᱟ ᱠᱟᱛᱮᱜ ᱠᱟᱹᱴᱤᱡ ᱱᱟᱦᱮᱞ ᱥᱮ ᱜᱮᱞᱤᱧ ᱪᱟᱞᱟᱣ ᱞᱮᱱᱟ ᱾ ᱦᱮᱞᱟ ᱠᱟᱛᱮᱫ ᱫᱚ ᱢᱚᱭ ᱟᱲᱮ ᱠᱚ ᱞᱟ ᱵᱟᱲᱟ ᱠᱟᱛᱮᱫᱼᱼ
ᱟᱪᱪᱷᱟ ᱟᱪᱪᱷᱟ ᱦᱩᱲᱩ ᱨᱚᱦᱚᱭ ᱦᱩᱲᱩ ᱨᱚᱦᱚᱭ ᱛᱚᱦᱚᱞᱮ ᱵᱟᱝ ᱪᱟᱵᱟᱣᱟ ᱠᱟᱱᱟ ᱚᱱᱛᱮ ᱫᱚ?
ᱟᱹᱣᱨᱤᱧ ᱪᱟᱵᱟᱭᱟ ᱮᱠᱷᱚᱱ ᱢᱮᱱᱟᱜ ᱜᱮᱭᱟ ᱾
ᱟᱪᱪᱷᱟ ᱟᱪᱪᱷᱟ ᱾ ᱟᱞᱮ ᱱᱚᱛᱮ ᱢᱟ ᱨᱚᱦᱚᱭ ᱠᱟᱛᱮᱜ ᱠᱚ ᱨᱟᱠᱟᱵ ᱵᱟᱲᱟᱣ ᱟᱠᱟᱱᱟ ᱾ ᱦᱚᱭ ᱪᱟᱵᱟ ᱵᱟᱲᱟᱭᱟ ᱾
ᱟᱞᱮᱥᱮᱫ ᱦᱚᱸ ᱱᱚᱜᱼᱚᱭ ᱫᱟᱜ ᱡᱟᱹᱲᱤ ᱩᱱ ᱠᱷᱚᱱ ᱩᱱᱟᱹᱜ ᱵᱟᱹᱱᱩᱜᱼᱟ ᱾ ᱛᱟᱦᱚᱞᱮ ᱠᱷᱟᱱ ᱠᱚᱢ ᱠᱚᱢᱮ ᱡᱟᱹᱲᱤᱭᱮᱼᱼ
ᱟᱪᱪᱷᱟ ᱟᱪᱪᱷᱟ ᱾
ᱚᱱᱟ ᱨᱮᱜᱮ ᱟᱨ ᱱᱟᱸᱜ ᱚᱱᱟ ᱠᱷᱮᱛ ᱠᱚᱨᱮᱱᱟᱜ ᱫᱟᱜ ᱠᱚ ᱵᱟᱝ ᱛᱟᱸᱦᱮᱱ ᱠᱟᱱᱟ ᱾
ᱚᱱᱟ ᱠᱷᱟᱹᱛᱤᱨ ᱛᱮ ᱪᱟᱥ ᱠᱚ ᱵᱟᱝ ᱦᱩᱭᱩᱜ, ᱵᱟᱝ ᱦᱩᱭᱩᱜ ᱠᱟᱱᱟ ᱾
ᱦᱳᱭ ᱾ ᱠᱟᱹᱴᱤᱡ ᱴᱟᱣᱟᱨ ᱰᱤᱥᱴᱟᱵ ᱮᱫ ᱛᱟᱵᱮᱱᱟᱭ
ᱢᱚᱱᱮ ᱫᱟᱜ
ᱦᱳᱭ ᱠᱟᱴᱤᱡ ᱰᱤᱥᱴᱟᱵᱮᱫ ᱛᱟᱵᱮᱱᱟᱭ
ᱛᱷᱚᱲ ᱯᱷᱟᱭᱤᱵ ᱡᱤ ᱧᱟᱢ
ᱢᱟᱱᱮ ᱠᱟᱴᱟ ᱠᱟᱴᱟ ᱨᱚᱲ ᱟᱸᱡᱚᱢᱚᱜ ᱠᱟᱱᱟ ᱦᱩᱸ ᱛᱟᱦᱚᱞᱮ ᱟᱯᱮ ᱥᱮᱱ ᱫᱚ ᱱᱚᱜᱼᱚᱭ ᱴᱟᱣᱟᱨ ᱠᱚᱨᱮᱱᱟᱜ ᱟᱹᱰᱤ ᱦᱮᱞᱳ ᱦᱮᱞᱳ ᱦᱮᱸ ᱟᱸᱡᱚᱢ
ᱟᱹᱞᱤᱧᱟᱜ ᱢᱟ ᱯᱷᱟᱭᱤᱵ ᱡᱤ ᱧᱟᱢ ᱠᱟᱱ ᱫᱚ᱾
ᱩᱸᱻ ᱱᱚᱣᱟ ᱨᱮ ᱠᱟᱹᱴᱤᱡ ᱴᱟᱣᱟᱨ ᱠᱚ ᱰᱤᱥᱴᱟᱵᱮᱫ ᱛᱟᱵᱤᱱᱟᱭ ᱾
ᱚ ᱟᱪᱪᱷᱟ ᱱᱤᱭᱟᱹ ᱵᱟᱨ
ᱦᱳᱭ ᱱᱤᱛ ᱴᱷᱤᱠ ᱜᱮ ᱟᱸᱡᱚᱢᱚᱜ
ᱛᱚ ᱴᱷᱤᱠ ᱜᱮᱭᱟ ᱥᱮ ᱢᱟᱱᱮ ᱱᱚᱛᱮ ᱫᱚ ᱮᱢᱚᱱᱮ ᱫᱟᱜ ᱮᱫᱟ ᱡᱮ ᱦᱩ ᱦᱩᱲᱩ ᱨᱚᱦᱚᱭ ᱢᱩᱥᱠᱤᱞ ᱮᱠᱫᱚᱢ᱾
ᱦᱩᱸ ᱟᱞᱮ ᱥᱮᱱ ᱫᱚ ᱩᱱᱤ ᱫᱟᱱ ᱦᱚᱸ ᱵᱟᱭ ᱫᱟᱜ ᱫᱟᱭ᱾ ᱟᱨ ᱱᱩᱭ ᱫᱟᱜ ᱫᱟᱭ ᱠᱚᱢ ᱧᱚᱜᱼᱮ ᱫᱟᱜ ᱫᱟᱭ ᱛᱟᱞᱦᱮ ᱦᱩᱲᱩ ᱨᱚᱦᱚᱭ ᱠᱚ ᱵᱟᱝᱞᱮ ᱯᱩᱨᱟᱹᱣ ᱫᱟᱲᱮᱣ ᱟᱠᱟᱫᱟ᱾
ᱟᱞᱮ ᱱᱚᱛᱮ ᱫᱚ ᱚᱱᱮ ᱯᱟᱴᱟ ᱱᱤᱛᱚᱜ ᱠᱚ ᱜᱮᱫ ᱵᱟᱲᱟᱭᱮᱫᱟ ᱚᱱᱟ ᱯᱟᱴᱟ ᱜᱚᱰᱟ ᱜᱮᱠᱚ ᱨᱚᱦᱚᱭᱟ᱾
ᱦᱳᱭ
ᱢᱟᱱᱮ ᱠᱷᱟᱹᱞᱤ ᱡᱩᱢᱤ ᱫᱚ ᱨᱚᱦᱚᱭ ᱪᱟᱵᱟ?
ᱦᱩ
ᱛᱚ ᱚᱱᱟ ᱯᱚᱴᱟ ᱠᱚ ᱜᱮᱫᱟ ᱚᱱᱟᱨᱮ ᱟᱞᱮ ᱦᱚᱸ ᱯᱟᱴᱟ ᱞᱮ ᱟᱵᱟᱫ ᱠᱟᱫᱟ ᱟᱫᱚ ᱯᱟᱴᱟ ᱜᱮᱫ ᱵᱟᱲᱟ ᱠᱟᱛᱮᱫ ᱚᱱᱟ ᱡᱩᱢᱤ ᱨᱮᱞᱮ ᱫᱷᱟᱱ ᱞᱮ ᱪᱟᱥᱟ ᱢᱟᱱᱮ ᱦᱩᱲᱩᱞᱮ ᱪᱟᱥᱟ᱾
ᱦᱳᱭ
ᱟᱫᱚ ᱚᱱᱟ ᱨᱟᱠᱟᱵ ᱠᱟᱛᱮ ᱟᱨᱦᱚᱸ ᱛᱩᱲᱤ ᱦᱩᱭᱩᱜᱼᱟ᱾
ᱦᱳᱭ
ᱪᱟᱹᱥᱤ ᱪᱟᱹᱥᱤ ᱦᱚᱲ ᱫᱚ ᱟᱵᱚ ᱫᱚ ᱪᱟᱹᱥᱤ ᱠᱟᱛᱮᱜ ᱜᱮ ᱡᱚᱢ ᱦᱩᱭᱩᱜ ᱛᱟᱵᱚᱱ ᱠᱷᱟᱡ ᱚᱱᱠᱟᱜ ᱜᱮ ᱵᱮᱵᱚᱥᱛᱷᱟ ᱦᱩᱭᱩᱜᱼᱟ ᱦᱟᱱᱟ ᱱᱟᱣᱟ ᱾
ᱦᱳᱭ
ᱞᱟᱜᱟᱣ ᱦᱩᱭᱩᱜᱼᱟ ᱚᱱᱛᱮ ᱫᱚ ᱪᱮᱫ ᱠᱚ ᱪᱟᱥ ᱦᱩᱭ ᱵᱟᱲᱟᱜ ᱛᱮ?
ᱩᱢ ᱪᱟᱥ ᱠᱚᱫᱚ ᱦᱩᱲᱩ ᱠᱚᱜᱮ ᱨᱚᱦᱚᱭ ᱵᱟᱲᱟ ᱦᱩᱭᱩᱜᱼᱟ ᱟᱨ ᱚᱱᱟ ᱠᱩᱧ ᱠᱚ ᱥᱮ ᱯᱩᱠᱷᱨᱤ ᱠᱚ ᱢᱮᱱᱟᱜᱼᱟ ᱚᱱᱟ ᱚᱱᱟ ᱠᱷᱚᱡ ᱜᱮ ᱱᱟᱥᱮᱱᱟᱜ ᱩᱛᱩ ᱠᱚᱠᱚ ᱨᱚᱦᱚᱭᱟ ᱾
ᱚ
ᱩᱛᱩ ᱠᱚᱜᱮ ᱨᱚᱦᱚᱭ ᱵᱟᱲᱟ ᱦᱩᱭᱩᱜᱼᱟ ᱱᱚᱜᱼᱚᱭ ᱦᱟᱴᱩᱞ ᱠᱚ ᱚ ᱯᱚᱴᱚᱞ ᱠᱚ ᱦᱚᱛᱚᱫ ᱠᱚ। ᱵᱚᱨᱵᱷᱚᱴᱤ ᱠᱩ। ᱠᱟᱞᱞᱟ ᱠᱚ ᱚᱱᱟ ᱠᱚᱜᱮ ᱨᱚᱦᱚᱭ ᱵᱟᱲᱟ ᱦᱩᱭᱩᱜᱼᱟ ᱟᱨ ᱱᱚᱜᱼᱚᱭ ᱫᱷᱚᱨᱚᱱ ᱨᱮᱫᱚ ᱦᱟᱸᱜ ᱛᱩᱨᱢᱩᱡᱽ ᱠᱚ ᱠᱩᱱ ᱨᱚᱦᱚᱭ ᱦᱩᱭᱩᱜᱼᱟ ᱛᱟᱞᱦᱮ ᱚᱱᱟ ᱥᱮᱞᱚ ᱥᱮᱞᱚ ᱠᱚ ᱮᱢ ᱠᱟᱜ ᱞᱮᱭᱟ ᱚᱱᱟ ᱥᱮᱞᱚ ᱠᱷᱚᱱᱜᱮ ᱦᱟᱸᱜ ᱩᱛᱩ ᱨᱚᱦᱚᱭ ᱞᱮᱠᱷᱟᱱ ᱫᱚᱼᱼ ᱛᱩᱲᱤ ᱠᱩ
ᱥᱮᱞᱚ ᱢᱟᱱᱮ ᱡᱮᱴᱟ ᱢᱮᱥᱤᱱ ᱛᱮ ᱪᱟᱞᱟᱜ ᱢᱤᱥᱤᱱᱼᱼ
ᱦᱳᱭ ᱚᱱᱟ ᱦᱳᱭ
ᱚᱜ ᱟᱪᱪᱷᱟ ᱟᱪᱪᱷᱟ ᱱᱚᱛᱮ ᱢᱟ ᱢᱟᱨᱥᱟᱞ ᱢᱮᱱᱟᱜ ᱱᱚᱛᱮ ᱢᱟ ᱟᱞᱮ ᱥᱮᱫ ᱢᱟ ᱚᱱᱮ ᱚᱱᱠᱟ ᱵᱮᱫᱟᱜ ᱫᱤᱱ ᱢᱟᱱᱮ ᱠᱷᱚᱨᱟ ᱫᱤᱱ ᱟᱨᱠᱤᱼᱼ ᱪᱟᱹᱛ ᱵᱟᱹᱭᱥᱟᱹᱠ ᱫᱤᱱ ᱛᱚᱠᱷᱚᱱ ᱫᱚ ᱚᱱᱟ ᱢᱟᱨᱥᱟᱞ ᱪᱟᱹᱞᱩ ᱦᱤᱭᱩᱜᱼᱟ
ᱦᱮᱸ
ᱟᱨ ᱱᱤᱛᱚᱜ ᱫᱚ ᱫᱟᱜ ᱨᱮᱱᱟᱜ ᱩᱱᱟᱹᱜ ᱫᱚ ᱛᱚ ᱢᱟᱱᱮ ᱤᱭᱟᱹ ᱵᱟᱹᱱᱩᱜᱼᱟ ᱚᱵᱷᱟᱵ ᱵᱟᱹᱱᱩᱜᱼᱟ
ᱦᱩᱸ ᱟᱞᱮ ᱥᱮᱱ ᱚᱱᱟ ᱡᱟᱦᱟᱱ ᱠᱚᱨᱮ ᱥᱮᱞᱳ ᱠᱚᱠᱚ ᱮᱢ ᱠᱟᱜ ᱠᱚ ᱚᱱᱟ ᱠᱚ ᱨᱮᱱ ᱫᱚᱠᱚ ᱨᱚᱦᱚᱭ ᱠᱮᱜᱼᱟ ᱟᱨ ᱡᱟᱦᱟᱸ ᱠᱚᱨᱮ ᱱᱟᱜ ᱦᱟᱸᱜ ᱥᱮᱞᱚ ᱠᱚᱫᱚ ᱵᱟᱹᱱᱩᱜᱼᱟ
ᱦᱩᱸ
ᱚᱱᱟ ᱠᱚᱨᱮ ᱫᱚ ᱦᱟᱸᱜ ᱟᱹᱣᱨᱤ ᱠᱚ ᱨᱚᱦᱚᱭᱟ ᱚᱱᱟ ᱠᱚᱨᱮ ᱫᱚ ᱫᱟᱜ ᱦᱚᱸ ᱵᱟᱹᱱᱩᱜᱼᱟ ᱠᱚᱢ ᱠᱚᱢ ᱜᱮᱭᱟ ᱫᱟᱜ ᱛᱟᱦᱚᱞᱮ ᱠᱷᱟᱱ ᱫᱟᱜ ᱮᱭᱟ ᱠᱚᱢ ᱜᱮᱭᱟ ᱛᱟᱦᱞᱮ ᱚᱱᱟ ᱟᱡᱮᱫ ᱤᱫᱤᱜ ᱠᱟᱱᱟ ᱟᱲᱮ ᱞᱟᱜ ᱞᱟᱜ ᱛᱮ ᱥᱮᱱ ᱟᱨ ᱥᱤᱼᱥᱤ ᱛᱮᱜᱮ ᱟᱸᱡᱮᱫ ᱪᱟᱵᱟᱜ
ᱟᱨ ᱦᱩᱭᱩᱜ ᱛᱟᱠᱚᱣᱟ ᱟᱨ ᱦᱮᱸ ᱚᱱᱟ ᱦᱚᱸ ᱠᱟᱛᱷᱟ
ᱥᱮ ᱱᱷᱟᱜ ᱢᱤᱫ ᱫᱤᱱ ᱜᱟᱱ ᱥᱮ ᱥᱤ ᱠᱟᱛᱮᱜ ᱜᱷᱟᱥ ᱥᱮᱭᱟ ᱞᱟᱜᱟ ᱵᱮᱱ ᱫᱚᱦᱚᱭᱟ ᱚᱱᱠᱟ ᱫᱚ ᱵᱟᱝ ᱡᱩᱛᱩᱜ ᱠᱟᱱᱟ ᱡᱮ ᱢᱤᱫ ᱫᱤᱱ ᱨᱮᱜᱮ ᱡᱚᱛᱚ ᱠᱤᱪᱷᱩ ᱦᱩᱭᱩᱜ ᱠᱟᱱᱟ ᱥᱤ ᱠᱩᱼᱼ
ᱦᱮᱸ ᱦᱩᱸ ᱟᱪᱪᱷᱟ ᱟᱪᱪᱷᱟ ᱱᱚᱛᱮ ᱦᱚᱸ ᱪᱟᱥ ᱪᱟᱥ ᱫᱚ ᱦᱩᱭ ᱵᱟᱲᱟᱜ ᱜᱮᱭᱟ ᱦᱩᱭ ᱫᱚᱼᱼ ᱢᱟᱱᱮ ᱱᱚᱛᱮ ᱦᱚᱸ ᱚᱱᱟ ᱵᱮᱸᱜᱟᱲ ᱠᱚ ᱦᱩᱭ ᱵᱟᱲᱟᱜ ᱜᱮᱭᱟ
ᱦᱩᱸ
ᱢᱟᱹᱨᱤᱪ ᱠᱚ ᱦᱩᱭ ᱵᱟᱲᱟᱜ ᱜᱮᱭᱟ
ᱢᱟᱹᱨᱤᱪ ᱠᱚ ᱱᱷᱟᱸᱜ ᱱᱚᱜᱼᱚᱭ ᱦᱩᱲᱩ ᱨᱟᱠᱟᱵ ᱠᱟᱛᱮᱫ ᱠᱚ ᱨᱚᱦᱚᱭᱟ ᱦᱟᱸᱜ ᱵᱟᱲᱜᱮ ᱢᱟᱱᱮ ᱰᱩᱷᱩ ᱠᱚᱨᱮ ᱟᱨᱠᱤ ᱠᱷᱟᱞ ᱞᱮᱠᱟᱨ ᱨᱮᱫᱚ ᱵᱟᱝ
ᱦᱩᱸ ᱛᱟᱦᱞᱮ ᱱᱚᱱᱛᱮ ᱠᱚ ᱫᱚ ᱵᱤᱨ ᱠᱚᱫᱚ ᱢᱮᱱᱟᱜ ᱜᱮᱭᱟ
ᱚ ᱱᱚᱛᱮ ᱵᱤᱨ ᱠᱚ ᱢᱮᱱᱟᱜ ᱜᱮᱭᱟ ᱢᱮᱱᱟᱜ ᱫᱚ
ᱦᱩᱸ
ᱢᱟᱱᱮ ᱡᱟᱹᱥᱛᱤ ᱜᱮ ᱯᱷᱟᱸᱠᱟ ᱢᱟᱴᱷ ᱟᱨᱠᱤ ᱱᱤᱭᱟᱹ ᱫᱚᱠᱷᱤᱱ ᱫᱤᱱᱟᱡᱽᱼᱼ
ᱦᱩᱸ
ᱱᱤᱭᱟᱹ ᱫᱚ ᱚᱠᱟ ᱰᱤᱥᱴᱨᱤᱠ ᱯᱟᱲᱟᱜ ᱠᱟᱱᱟ ᱦᱟᱸᱜ?
ᱚᱱᱟ ᱟᱞᱮ ᱡᱟᱦᱟᱸ ᱢᱮᱱᱟᱜ ᱞᱮ?
ᱚ ᱟᱪᱪᱷᱟ ᱟᱪᱪᱷᱟ ᱱᱚᱛᱮ ᱦᱚᱸ ᱟᱠᱟᱜᱼᱟ ᱟ ᱟᱭᱢᱟ ᱫᱤᱱ ᱠᱷᱚᱡ ᱪᱟᱞᱟᱜ ᱤᱪᱪᱷᱟᱹ ᱢᱮᱱᱟᱜᱼᱟ
ᱦᱳᱭ ᱟᱞᱮ ᱥᱮᱫ ᱦᱚᱸ ᱵᱤᱨ ᱠᱚᱦᱚᱸ ᱢᱮᱱᱟᱜᱼᱟ ᱟᱨᱚᱼᱼ ᱡᱚᱢ ᱵᱤᱞᱤ ᱠᱚᱞᱮ ᱮᱨᱟᱜ ᱛᱟᱦᱮᱱ ᱜᱮᱭᱟ ᱡᱚ ᱵᱤᱞᱤ ᱠᱚ ᱡᱚᱢ ᱦᱚᱸ ᱛᱤᱨᱤᱞ ᱵᱤᱞᱤ ᱠᱚ ᱟᱨ ᱚᱱᱟ ᱠᱟᱹᱴᱤᱡ ᱠᱟᱹᱴᱤᱡ ᱥᱮᱸᱫᱽᱨᱟ ᱠᱚᱞᱮ ᱪᱟᱞᱟᱜ ᱵᱟᱲᱟᱜ ᱛᱟᱦᱮᱱ ᱜᱮᱭᱟ ᱠᱩᱞᱟᱹᱭ ᱠᱚ ᱥᱮᱸᱫᱽᱨᱟ
ᱦᱩᱸ
ᱟᱨ ᱱᱟᱹᱭ ᱠᱚ ᱠᱟᱹᱴᱤᱡ ᱠᱟᱹᱴᱤᱡ ᱱᱟᱹᱭ ᱢᱮᱱᱟᱜᱼᱟ ᱱᱟᱹᱭ ᱜᱟᱰᱟ ᱠᱚ ᱢᱮᱱᱟᱜᱼᱟ, ᱟᱫᱚ ᱱᱚᱣᱟ ᱠᱚᱨᱮᱱ ᱦᱟᱹᱠᱩ ᱠᱚᱣᱟ ᱥᱟᱵ ᱵᱟᱲᱟ ᱠᱚᱣᱟ ᱟᱨᱦᱚᱸ ᱮᱠᱷᱚᱱ ᱫᱚ
ᱦᱮᱸ᱾
ᱱᱟᱦᱮᱞ ᱛᱟᱭᱱᱚᱢ ᱛᱟᱭᱱᱚᱢ ᱛᱮ ᱠᱟᱴᱠᱚᱢ ᱥᱮ ᱜᱚᱸᱜᱟ ᱥᱮ ᱨᱚᱠᱚᱱ ᱨᱚᱠᱚᱡ ᱠᱩ,
ᱚ ᱟᱪᱪᱷᱟ ᱟᱪᱪᱷᱟ ᱩᱱᱠᱩ ᱟᱹᱰᱤ ᱟᱹᱰᱤ ᱟᱹᱰᱤ ᱠᱟᱡᱟᱠ ᱠᱚ ᱧᱟᱢᱚᱜᱼᱟ ᱦᱮᱸ?
ᱦᱮᱸ ᱟᱹᱰᱤ ᱠᱟᱡᱟᱠ ᱜᱮᱠᱚ ᱧᱟᱢᱚᱜ ᱛᱟᱦᱮᱸᱱᱟ, ᱩᱱᱠᱩ ᱜᱮ ᱦᱟᱞᱟᱝ ᱵᱟᱲᱟ ᱠᱚ ᱦᱩᱭᱩᱜᱼᱟ᱾
ᱚ ᱟᱨ ᱱᱚᱛᱮ ᱢᱟ ᱪᱤᱞᱤ ᱦᱚᱸ ᱵᱟᱠᱚ ᱧᱟᱢᱚᱜ ᱠᱟᱱ᱾
ᱦᱩᱸ᱾
ᱠᱷᱟᱹᱞᱤ ᱱᱚᱛᱮ ᱫᱚ ᱦᱟᱹᱠᱩ ᱠᱟᱱᱟ ᱠᱚ ᱵᱟᱨ ᱠᱟᱡᱟᱠ ᱡᱤᱭᱟᱹᱞ, ᱢᱟᱝᱜᱨᱤ, ᱨᱩᱲᱜᱩ,
ᱦᱩᱸ᱾
ᱱᱤᱭᱟᱹ ᱵᱟᱨ ᱱᱚᱛᱮ ᱫᱚ ᱟᱜᱟᱢ ᱠᱷᱚᱡ ᱮ ᱫᱟᱜ ᱠᱟᱫᱟ ᱛᱚ,
ᱦᱩᱸ᱾
ᱚᱱᱟ ᱠᱷᱟᱹᱛᱤᱨ ᱛᱮ ᱮᱠᱫᱚᱢ ᱫᱤᱱᱟᱹᱢ ᱦᱤᱞᱟᱹᱜ ᱩᱛᱩᱣᱟᱜ ᱦᱚᱸ ᱵᱟᱝ ᱠᱤᱨᱤᱧ ᱦᱩᱭᱩᱜ ᱠᱟᱱᱟ ᱠᱷᱟᱹᱞᱤ ᱦᱟᱹᱠᱩ ᱾
ᱦᱳᱭ᱾
ᱟᱨ ᱫᱟᱜ ᱦᱚᱸ ᱱᱤᱭᱟᱹ ᱵᱟᱨ ᱫᱚ ᱟᱹᱰᱤ ᱚᱵᱷᱟᱵᱽ ᱵᱟᱹᱱᱩᱜᱼᱟ, ᱞᱟᱜᱟᱛ
ᱦᱮᱸ ᱛᱟᱦᱚᱞᱮ ᱦᱳᱭ ᱛᱟᱦᱚᱞᱮ ᱟᱯᱮᱥᱮᱱ ᱫᱚ ᱠᱟᱹᱢᱤ ᱠᱚᱫᱚ?
ᱠᱟᱹᱢᱤ ᱠᱚᱫᱚ ᱱᱤᱛᱚᱜ ᱫᱚ ᱦᱮᱸ ᱱᱤᱛᱚᱜ ᱫᱚ ᱪᱟᱵᱟ ᱦᱟᱛᱟᱲ ᱠᱟᱱᱟ ᱟᱫᱚ ᱯᱟᱴᱟ ᱜᱮ ᱪᱟᱹᱞᱩᱜᱼᱟ ᱦᱟᱸᱜ᱾
ᱯᱟᱴᱟ ᱫᱚᱵᱮᱱ ᱵᱩ
ᱟᱞᱮᱥᱮᱫ ᱵᱟᱹᱞᱤᱧ ᱵᱩᱡᱷᱟᱹᱣ ᱠᱮᱫᱟ ᱯᱟᱴᱟ ᱜᱮᱫ ᱫᱚ ᱦᱟᱸᱜ᱾
ᱦᱮᱸ ᱦᱮᱸ ᱟᱹᱞᱤᱧ ᱦᱚᱸ ᱚᱝᱠᱟ ᱜᱮᱞᱤᱧ ᱟᱹᱭᱠᱟᱹᱣ ᱫᱟ ᱡᱮ ᱵᱟᱵᱮᱱ ᱵᱩᱡᱷᱟᱹᱣ ᱫᱟᱲᱮᱣ ᱠᱟᱫᱟ ᱦᱳᱭ ᱛᱚ᱾ ᱵᱟᱵᱮᱨ ᱵᱟᱵᱮᱨ ᱛᱮᱭᱟᱨᱚᱜ ᱛᱟᱵᱮᱱ ᱵᱟᱵᱮᱨ,
ᱦᱳᱭ ᱵᱟᱵᱮᱨ ᱛᱮᱭᱟᱨᱚᱜ ᱛᱟᱦᱮᱸᱱᱟ?
ᱦᱮᱸ ᱦᱳᱭ ᱦᱳᱭ᱾
ᱩᱸ᱾
ᱚᱱᱮ ᱫᱟᱜ ᱨᱮᱠᱚ ᱛᱩᱯᱩ ᱠᱟᱜᱼᱟ ᱟᱨᱠᱚ ᱞᱟᱲ ᱛᱟᱵᱮᱱ,
ᱚ᱾
ᱦᱳᱭ ᱦᱳᱭ ᱚᱱᱮ ᱚᱱᱟ᱾ ᱚᱱᱟ ᱚᱱᱟ ᱱᱤᱛᱚᱜ ᱦᱚᱸ ᱨᱮᱴ ᱵᱟᱛᱨᱟᱣ ᱜᱮ ᱢᱮᱱᱟᱜ ᱛᱟᱵᱮᱱᱟ᱾
ᱦᱩᱸ᱾
ᱱᱤᱛᱚᱜ ᱦᱩᱭᱩᱜ ᱠᱟᱱᱟ ᱟᱴᱷᱮᱨᱚ ᱦᱟᱡᱟᱨ ᱴᱟᱠᱟ ᱠᱩᱭᱮᱱᱴᱮᱞ ᱾
ᱚ᱾
ᱟᱫᱚ ᱵᱤᱜᱷᱟᱹ ᱨᱮ ᱤᱱᱠᱟ ᱪᱷᱚ ᱠᱩᱭᱮᱱᱴᱮᱞ ᱦᱩᱭᱩᱜᱼᱟ᱾
ᱦᱮᱸ᱾
ᱢᱟᱱᱮ ᱱᱚᱛᱮ ᱫᱚ ᱚᱱᱛᱮ ᱵᱟᱝ ᱛᱤᱱᱟᱹᱜ ᱠᱟᱛᱮ ᱢᱟᱱᱮ ᱤᱱᱟᱹᱜ ᱥᱚᱛᱚᱠ ᱨᱮ ᱢᱤᱫ ᱵᱤᱜᱷᱟᱹ ᱜᱮᱭᱟ ᱱᱚᱛᱮ ᱫᱚ ᱯᱚᱧᱪᱟᱥ ᱥᱚᱛᱚᱠ ᱨᱮ ᱢᱤᱫ ᱵᱤᱜᱷᱟᱹ᱾
ᱦᱩᱸ ᱟᱞᱮ ᱥᱮᱱ ᱫᱚ ᱚᱱᱟ ᱠᱚᱫᱚ ᱵᱟᱝ ᱟᱞᱮ ᱥᱮᱱ ᱫᱚ ᱟᱞᱮᱥᱮᱱ ᱫᱚ ᱚᱱᱟ ᱠᱚᱫᱚ ᱱᱟᱸᱜ ᱵᱟᱠᱚ ᱤᱭᱟᱭ ᱛᱟᱦᱮᱸᱱᱟ ᱟᱞᱮᱥᱮᱱ ᱫᱚ ᱠᱟᱹᱢᱤ ᱫᱚ ᱱᱚᱜᱼᱚᱭ
ᱤᱴᱟᱹ ᱤᱴᱟᱹ ᱵᱷᱟᱴᱟ ᱠᱚᱨᱮᱱ ᱜᱮ ᱠᱟᱹᱢᱤ ᱠᱚ ᱦᱮᱞᱟᱜ ᱛᱟᱦᱮᱸᱱᱟ ᱥᱮ ᱵᱟᱠᱤ ᱜᱤᱛᱤᱞ ᱱᱟᱹᱭ ᱠᱩᱠᱩ ᱦᱮᱞᱟᱜ ᱛᱟᱦᱮᱸᱱᱟ ᱜᱤᱛᱤᱞ ᱠᱩ ᱞᱩᱰ᱾
ᱦᱟᱸᱱᱮ ᱦᱮᱸ᱾
ᱵᱟᱴᱟ ᱠᱚᱨᱮ ᱱᱟᱹᱭ ᱠᱟᱹᱢᱤ ᱠᱚ ᱦᱮᱞᱟᱜ ᱛᱟᱦᱮᱸᱱᱟ᱾
ᱦᱩᱸ ᱟᱨ ᱟᱹᱞᱤᱧ ᱢᱟ ᱛᱷᱚᱨ ᱵᱟᱹᱭᱦᱟᱹᱲ ᱠᱚᱨᱮ ᱵᱟᱹᱞᱤᱧ ᱠᱟᱹᱢᱤ ᱵᱟᱲᱟᱭ᱾ ᱢᱟᱱᱮ ᱠᱟᱹᱢᱤᱭᱮᱫ ᱛᱟᱦᱮᱱᱚᱜ ᱜᱮᱭᱟᱞᱤᱧ ᱞᱟᱦᱟᱛᱮ᱾ ᱱᱮᱛᱟᱨ ᱫᱚ ᱛᱷᱚᱲᱟ ᱜᱟᱹᱰᱤ ᱞᱤᱧ ᱠᱤᱨᱤᱧ ᱧᱚᱜ ᱟᱠᱟᱫᱟ ᱛᱷᱚ, ᱟᱫᱚ ᱜᱟᱹᱰᱤᱞᱤᱧ ᱰᱟᱭᱵᱷᱟᱨᱤᱜ ᱠᱟᱱᱟ᱾
ᱡᱳᱭ ᱟᱹᱰᱤ ᱱᱟᱯᱟᱭ ᱜᱮ᱾
ᱚᱸ᱾ ᱛᱤᱱᱟᱹᱜ ᱵᱮᱱ ᱠᱟᱹᱢᱤᱭᱟ ᱦᱚᱲᱢᱚ ᱦᱚᱸ ᱵᱟᱝ ᱪᱟᱞᱟᱜ ᱠᱟᱱᱟ ᱞᱟᱦᱟᱛᱮ ᱞᱮᱠᱟ ᱵᱟᱝ ᱠᱷᱟᱴᱟᱣ ᱠᱟᱱᱟ ᱟᱨ᱾
ᱦᱳᱭ᱾
ᱟᱨ ᱱᱮᱛᱟᱨ ᱦᱚᱲᱢᱚ ᱵᱟᱲᱟᱭ ᱜᱮ ᱪᱚᱢ᱾
ᱦᱮᱸ ᱱᱮᱛᱟᱨ ᱫᱚ ᱦᱚᱭᱛᱚ ᱥᱟᱨᱡᱚᱢ ᱦᱚᱲᱢᱚ ᱥᱮ ᱵᱮᱥᱤ ᱫᱤᱱ ᱦᱚᱸ ᱵᱟᱝ ᱛᱟᱦᱮᱱᱟ᱾
ᱦᱮᱸ ᱦᱮᱸ ᱦᱮᱸ᱾
ᱟᱨ ᱩᱛᱩ ᱠᱷᱚᱱ, ᱦᱩᱲᱩ ᱠᱷᱚᱱ ᱥᱮᱢ ᱡᱟᱦᱟᱱ
ᱡᱷᱚᱛᱚ ᱡᱷᱚᱛᱚ ᱠᱷᱚᱱᱟᱜ ᱜᱮ ᱥᱟᱦᱟᱨ ᱡᱚᱢ ᱦᱩᱭᱩᱜ ᱠᱟᱱ ᱛᱟᱵᱚᱱᱟ᱾
ᱦᱳᱭ ᱥᱟᱨ ᱜᱮ᱾ ᱥᱮᱧ ᱱᱟᱲᱟᱜ ᱥᱟᱠᱟᱢ ᱠᱷᱚᱱ ᱚᱱᱟ ᱠᱷᱚᱱ ᱚᱱᱟ ᱠᱷᱚᱱ ᱠᱚ ᱡᱷᱚᱛᱚ ᱥᱟᱨ ᱜᱮ, ᱟ ᱥᱮ ᱵᱟᱡ ᱵᱟᱡᱟᱨ ᱨᱮ ᱥᱮ ᱦᱟᱠᱩ ᱵᱮᱱ ᱟᱹᱜᱩ ᱠᱚᱣᱟ ᱥᱮ ᱩ ᱱᱟᱹᱭ ᱠᱠᱷᱚᱡ ᱜᱮᱵᱮᱱ ᱥᱟᱵ ᱟᱜᱩ ᱠᱚᱣᱟ᱾ ᱥᱮ ᱱᱩᱝᱠᱩ ᱥᱮ ᱚᱱᱟ ᱜᱮᱠᱚ ᱡᱚᱢ ᱛᱟᱦᱮᱱᱟ ᱥᱟᱨ ᱠᱚᱜᱮ ᱚᱱᱟ ᱠᱚᱜᱮ ᱡᱚᱢ ᱦᱩᱭᱩᱜ ᱛᱟᱦᱮᱱᱟ᱾ ᱦᱳᱭ᱾
ᱟᱪᱪᱷᱟ᱾ ᱚᱱᱮ ᱚᱱᱟ ᱛᱮᱜᱮ ᱞᱟᱦᱟ ᱞᱟᱦᱟ ᱛᱮᱱᱤᱡ ᱢᱟᱱᱮ ᱟᱵᱚ ᱞᱟᱹᱴᱩ ᱵᱟ ᱛᱟᱠᱚ ᱩᱱᱠᱩ ᱪᱮᱫᱠᱟ ᱠᱮᱴᱮᱡ ᱠᱚ ᱛᱟᱦᱮᱸ ᱠᱟᱱᱟ?
ᱦᱮᱸ ᱱᱩᱝᱠᱩ ᱫᱚ ᱦᱚᱜ-ᱚᱭ ᱵᱤᱨ ᱠᱚᱨᱮᱱᱟᱜ ᱫᱟᱨᱮ
ᱦᱮᱸ ᱮᱠᱫᱚᱢ ᱚᱱᱟ ᱥᱟᱝ ᱵᱟᱭᱟᱝ ᱪᱮᱫ ᱠᱚᱠᱚ ᱢᱮᱛᱟᱜ ᱠᱟᱱᱟ?
ᱦᱳᱭ᱾ ᱚᱱᱟ ᱠᱚᱜᱮ ᱡᱚᱢ ᱠᱟᱛᱮᱱ ᱠᱚ ᱛᱟᱦᱮᱸ ᱞᱮᱱᱟ᱾
ᱦᱮᱸ ᱛᱟᱦᱮᱸᱞᱮᱱᱟ ᱦᱳᱭ ᱦᱳᱭ ᱦᱳᱭ᱾ ᱤᱧ ᱢᱟᱱᱮ ᱤᱧᱤᱧ ᱞᱟᱹᱴᱩᱵᱟᱭ ᱞᱟᱹᱭ ᱵᱟᱲᱟᱭᱮᱫ ᱛᱟᱦᱮᱱᱚ-ᱟ ᱛᱚ᱾
ᱢᱟᱱᱮ ᱡᱚᱠᱷᱚᱱ ᱟᱹᱞᱤᱧᱟᱜ ᱵᱚᱭᱮᱥ ᱛᱟᱦᱮᱸ ᱠᱟᱱᱟ ᱯᱚᱱᱨᱚ-ᱥᱳᱞᱞᱳ ᱛᱚᱠᱷᱚᱱ ᱟᱹᱞᱤᱧ ᱞᱟᱹᱴᱩ ᱠᱚᱣᱟᱜ ᱵᱚᱭᱮᱥ ᱛᱟᱦᱮᱸ ᱠᱟᱱᱟ ᱵᱟᱦᱟᱛᱛᱳᱨ᱾ ᱛᱚᱠᱷᱚᱱ ᱢᱤᱫ ᱚᱵᱚᱥᱛᱟ ᱦᱩᱲᱩ ᱵᱟᱹᱞᱤᱧ ᱫᱟᱲᱮᱭᱟᱜ ᱠᱟᱱ ᱛᱟᱦᱮᱱᱥ-ᱟ ᱟᱹᱞᱤᱧ᱾ ᱛᱚᱠᱷᱚᱱ ᱱᱤᱭᱟᱹ ᱟᱞᱤᱧ ᱞᱟᱹᱴᱩᱵᱟ ᱚᱱᱟ ᱵᱚᱥᱛᱟᱭ ᱠᱩᱴᱩᱝ ᱮᱫ ᱛᱟᱦᱮᱱᱚ-ᱟ᱾
ᱦᱳᱭ᱾
ᱟᱫᱚ ᱵᱷᱟᱵᱽᱱᱟᱜ ᱵᱮᱱ᱾ ᱛᱤᱱᱟᱹᱜ ᱫᱟᱲᱮ ᱛᱟᱦᱮᱸ ᱠᱟᱱ ᱛᱟᱠᱚᱣᱟ, ᱦᱩᱸ ᱦᱩᱸ᱾
ᱫᱟᱲᱮ ᱠᱚᱫᱚ ᱛᱟᱦᱮᱸ ᱠᱟᱱ ᱛᱟᱠᱚ ᱜᱮᱭᱟ᱾
ᱦᱮᱸᱻ᱾
ᱥᱮᱱ ᱜᱩᱨᱤᱡ ᱠᱷᱚᱫᱮ ᱠᱚ ᱪᱷᱩᱲᱭᱟᱹ ᱠᱟᱛᱮᱱ ᱦᱩᱲᱩ ᱠᱚᱠᱚ ᱨᱚᱦᱚᱭᱮᱫ ᱮᱱᱟ᱾ ᱟᱨ ᱛᱚᱵᱮ ᱚᱱᱟ ᱠᱚᱜᱮ ᱚᱱᱟ ᱛᱮ ᱫᱚ ᱡᱚᱢ ᱛᱮᱜᱮ ᱩᱱᱟᱹᱜ ᱫᱟᱲᱮ ᱠᱚᱫᱚ ᱛᱟᱦᱮᱱ ᱠᱟᱱ ᱛᱟᱠᱚ ᱛᱟᱦᱮᱱᱟ ᱟᱨᱦᱚ᱾ ᱱᱮᱛᱟᱨᱟᱜ ᱡᱮ ᱦᱚᱜ-ᱚᱭ ᱥᱟᱨ ᱠᱚ ᱥᱮ ᱡᱟᱦᱱᱟᱜ ᱠᱚᱨᱮ ᱜᱮ
ᱦᱮᱸ᱾
ᱥᱟᱨ ᱜᱮ ᱪᱟᱹᱞᱩᱜ ᱠᱟᱱᱟ ᱜᱚᱴᱟ ᱜᱮ᱾
ᱟᱫᱚ ᱦᱟᱸᱭ ᱟᱫᱚ᱾ ᱚᱱᱛᱮ ᱚᱱᱟᱜᱮ ᱚᱱᱟ ᱜᱟᱹᱪᱷᱤ ᱜᱚᱰᱟ ᱨᱮ ᱚᱱᱟ ᱫᱷᱚᱥᱟ ᱫᱷᱚᱨᱟᱜ ᱠᱟᱱᱟ ᱜᱷᱟᱹᱥ ᱢᱟᱱᱮ ᱜᱟᱹᱥᱤ ᱜᱚᱡᱚᱜ ᱠᱟᱱᱟ ᱚᱱᱟ ᱞᱟᱹᱜᱤᱫ ᱦᱚᱸ ᱥᱯᱨᱮ ᱞᱟᱜᱟᱜ ᱠᱟᱱᱟ᱾
ᱦᱳᱭ ᱥᱮ ᱦᱩᱲᱩ ᱵᱤᱞᱤᱜ ᱠᱟᱱᱟ ᱥᱮ ᱛᱤᱡᱩ ᱠᱚᱠᱚ ᱞᱟᱜᱟᱜ ᱠᱟᱱ ᱨᱮᱦᱚᱸ ᱥᱟᱨᱜᱮ ᱞᱟᱜᱟᱜ ᱠᱟᱱᱟ, ᱟᱨ ᱦᱳᱭ ᱟᱨ ᱠᱷᱚᱱᱟᱜ ᱦᱟᱥᱟ ᱠᱚᱦᱚᱸ ᱥᱚᱠᱛᱚᱣ ᱠᱟᱱᱟ ᱥᱮ, ᱥᱮᱫᱟᱭᱟᱜ ᱦᱟᱥᱟ ᱡᱮ ᱩᱱᱟᱹᱜ ᱞᱟᱹᱵᱤᱫ ᱛᱟᱦᱮᱸ ᱞᱮᱱᱟ ᱟᱨ ᱮᱠᱷᱚᱱᱟᱜ ᱦᱟᱥᱟ ᱧᱮᱞ ᱵᱮᱱ᱾ ᱮᱠᱫᱚᱢ ᱥᱚᱠᱛᱚ ᱪᱟᱵᱟᱣ ᱠᱟᱱᱟ᱾
ᱦᱮᱸ ᱫᱚ ᱠᱷᱟᱡ ᱫᱚ ᱾ ᱩᱸ᱾
ᱚᱝᱠᱟᱜ ᱜᱮ ᱜᱚᱴᱟ ᱜᱮ ᱪᱟᱹᱟᱞᱩᱜ ᱠᱟᱱᱟ, ᱟᱨ ᱵᱤᱨ ᱠᱚᱨᱮᱱ ᱦᱚᱸ ᱜᱚᱴᱟ ᱠᱚ ᱢᱟᱜ ᱤᱫᱤᱭᱫᱟ ᱦᱚᱜ-ᱚᱭ ᱡᱟᱦᱟᱸᱱᱟᱜ ᱠᱩ ᱠᱤᱥᱟᱨ ᱠᱚᱥᱮ ᱡᱟᱦᱟᱸᱱᱟᱜ ᱠᱩᱠᱩ ᱵᱮᱱᱟᱣᱮᱫᱼᱟ,
ᱟᱪᱪᱷᱟ᱾
ᱟᱨ ᱞᱟᱦᱟᱛᱮᱱ ᱫᱚ ᱜᱚᱴᱟ ᱵᱤᱨ ᱠᱚᱜᱮ ᱛᱟᱦᱮᱸ ᱞᱮᱱᱟ,
ᱦᱮᱸ
ᱥᱮ ᱡᱟᱦᱟᱸᱱᱟᱜ ᱦᱚᱸᱜ-ᱚᱭ ᱚᱠᱥᱤᱡᱮᱱ ᱥᱮ ᱪᱮᱫ ᱚᱱᱟ ᱦᱚᱸ ᱵᱷᱟᱞᱤ ᱵᱟᱵᱚᱱ ᱧᱟᱢᱮᱜᱼᱟ, ᱟᱹᱰᱤ ᱪᱟᱬ ᱪᱟᱬ ᱵᱚᱱ ᱨᱩᱣᱟᱹᱜ ᱠᱟᱱᱟ᱾ ᱥᱮ ᱨᱩᱣᱟᱹ ᱦᱟᱹᱥᱩ ᱟᱹᱰᱤ ᱞᱚᱜᱚᱱ ᱫᱷᱟᱨᱟ ᱜᱮ ᱧᱟᱢᱮᱫ ᱵᱚᱱᱟ᱾
ᱨᱩᱣᱟᱹ ᱦᱟᱹᱥᱩ ᱢᱟ ᱮᱠᱫᱚᱢ ᱛᱟᱦᱮᱸ ᱛᱮᱜᱮ ᱢᱮᱱᱟᱜᱼᱟ ᱮᱠᱫᱚᱢ ᱵᱟᱝ ᱪᱟᱵᱟᱜ
ᱦᱳᱭ ᱡᱮᱱ ᱥᱮᱫᱟᱭ ᱦᱚᱲ ᱠᱚ ᱠᱩ ᱥᱮᱫᱟᱭ ᱦᱚᱲ ᱠᱩ ᱜᱚᱲᱚᱢ ᱜᱚᱲᱚᱢ ᱦᱟᱲᱟᱢ ᱛᱟᱠᱚ ᱥᱮ ᱜᱚᱲᱚᱢ